ᱦᱮᱞᱳ
ᱦᱮᱸ ᱨᱚᱲ ᱟᱸᱡᱚᱢ ᱟᱠᱟᱱᱟ‌ ᱤᱧᱟᱜ?
ᱚᱸᱻ ᱦᱳᱭ ᱜᱚᱝᱠᱮ ᱟᱸᱡᱚᱢᱚᱜ ᱠᱟᱱ ᱜᱮ ᱛᱟᱹᱵᱤᱱᱟ ᱟᱞᱤᱧᱟᱜ ᱟᱸᱡᱚᱢᱚᱜ ᱠᱟᱱᱟ᱾
ᱦᱮᱸ ᱱᱟᱯᱟᱭ ᱜᱮ ᱟᱸᱡᱚᱢᱚᱜ ᱠᱟᱱᱟ ᱾
ᱚ ᱟᱪᱪᱷᱟ ᱟᱪᱪᱷᱟ ᱟᱨ ᱱᱟᱯᱟᱭ ᱵᱟᱲᱟ ᱜᱮᱭᱟ ᱵᱤᱱ?
ᱦᱳᱭ ᱮᱱᱠᱷᱚᱱ ᱫᱚ ᱱᱟᱜ ᱱᱟᱯᱟᱭ ᱵᱟᱲᱟ ᱜᱮᱛᱚ ᱦᱩᱸ ᱾
ᱚᱲᱟᱜ ᱦᱚᱲ ᱠᱚ ᱾
ᱟᱵᱮᱱ ᱜᱮ ᱪᱮᱫ ᱞᱮᱠᱟ? ᱚᱲᱟᱜ ᱠᱚᱨᱮ ᱾
ᱟᱸ ᱟᱹᱞᱤᱧ ᱦᱚᱸ ᱱᱟᱯᱟᱭ ᱱᱟᱯᱟᱭ ᱜᱮ ᱟᱨᱻ ᱟᱸᱻ ᱚᱲᱟᱜ ᱦᱚᱲ ᱠᱚᱦᱚᱸ ᱱᱟᱯᱟᱭ ᱵᱟᱲᱟ ᱜᱮ ᱪᱟᱸᱫᱚ ᱵᱚᱸᱜᱟᱼᱟᱜ ᱟᱥᱤᱨᱵᱟᱫᱽ ᱛᱮ ᱾ ᱻ
ᱦᱩᱸ ᱱᱟᱯᱟᱭ ᱜᱮ ᱛᱟᱦᱮᱸ ᱫᱚᱨᱠᱟᱨ ᱛᱟᱵᱚᱱ᱾
ᱦᱚᱸ ᱾ ᱟᱨᱻ ᱢᱮᱱ ᱫᱟᱞᱤᱧ ᱛᱟᱦᱚᱞᱮ ᱪᱟᱥ ᱵᱟᱥ ᱠᱚ ᱚ ᱟᱯᱮ ᱥᱮᱱ ᱫᱚ ᱪᱮᱫ ᱞᱮᱠᱟ ᱦᱩᱭᱩᱜ ᱥᱮ ᱵᱟᱝ ᱥᱮ ᱛᱤᱱᱟᱹᱜ ᱡᱚᱱ ᱾
ᱵᱟᱝᱞᱤᱧ ᱟᱸᱡᱚᱢ ᱡᱩᱛ ᱞᱮᱫᱟ ᱠᱟᱹᱴᱤᱡ ᱡᱳᱨ ᱧᱚᱜ ᱵᱮᱱ ᱨᱚᱲ ᱞᱮᱠᱷᱟᱡ ᱵᱷᱟᱜᱮ ᱦᱩᱭ ᱠᱚᱜᱼᱟ᱾
ᱚ ᱢᱮᱱᱮᱫ ᱟᱹᱞᱤᱧ ᱟᱯᱮ ᱥᱮᱱ ᱪᱟᱥ ᱵᱟᱥ ᱠᱚ ᱾ ᱦᱮᱸ ᱛᱤᱱᱟᱹᱜ ᱡᱷᱟᱹᱞ ᱮᱱᱟ ᱥᱮ ᱟᱹᱣᱨᱤᱭᱟᱜᱼᱟ ᱟᱯᱮ ᱥᱮᱫ ᱾
ᱦᱮᱸ ᱟᱞᱮ ᱥᱮᱫ ᱫᱚ ᱱᱷᱟᱜ ᱪᱟᱥ ᱵᱟᱥ ᱫᱚ ᱱᱚᱜᱼᱚᱭ᱾ ᱵᱟᱨᱯᱮ ᱫᱤᱱ ᱮ ᱫᱟᱜ ᱠᱮᱫᱟ ᱢᱮᱱᱠᱷᱟᱱ ᱚᱱᱠᱟ ᱞᱮᱠᱟ ᱫᱚ ᱵᱟᱭ ᱫᱟᱜ ᱞᱮᱜᱼᱟ ᱦᱮᱸ ᱾ ᱚᱱᱠᱟ ᱜᱟᱰᱟ ᱫᱷᱟᱨᱮ ᱠᱚᱨᱮ ᱢᱤᱫ ᱵᱟᱨ ᱨᱮ ᱠᱷᱮᱛ ᱨᱮ ᱠᱚᱨᱮ ᱫᱟᱜ ᱠᱚ ᱞᱟᱜᱟᱣ ᱵᱟᱲᱟᱭᱮᱱᱟ ᱟᱫᱚ ᱾ ᱚᱱᱟ ᱠᱚᱜᱮ ᱱᱷᱟᱜ ᱛᱮᱦᱮᱧ ᱞᱮ ᱥᱤ ᱵᱟᱲᱟ ᱠᱮᱜᱼᱟ ᱟᱨ ᱪᱮᱫ ᱾ ᱟᱫᱚ ᱜᱟᱯᱟ ᱱᱷᱟᱜ ᱛᱚᱞᱟ ᱠᱚ ᱛᱩᱫ ᱵᱟᱲᱟ ᱠᱟᱛᱮᱜ ᱚᱱᱟ ᱠᱚᱜᱮ ᱨᱚᱦᱚᱭ ᱦᱩᱭᱩᱜᱼᱟ ᱦᱮᱸ ᱾
ᱮᱱ ᱨᱮᱦᱚᱸ ᱟᱭᱢᱟ ᱦᱚᱲᱟᱜ ᱜᱮ ᱚᱱᱠᱟ ᱢᱮᱱᱟᱜ ᱛᱟᱠᱚᱣᱟ ᱩᱱᱠᱩ ᱠᱚᱫᱚ ᱫᱟᱜ ᱠᱚᱦᱚᱸ ᱟᱹᱣᱨᱤ ᱞᱟᱜᱟᱜ ᱛᱟᱠᱚᱣᱟ ᱦᱮᱸ ᱾
ᱦᱩᱸ ᱾
ᱟᱨ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱱᱚᱜᱼᱚᱭ ᱡᱟᱹᱯᱩᱫ ᱫᱤᱱ ᱠᱟᱱ ᱨᱮᱦᱚᱸᱼᱼ ᱢᱮᱱᱠᱷᱟᱱ ᱫᱟᱜ ᱛᱚ ᱵᱟᱭ ᱫᱟᱜ ᱮᱫᱟ ᱚᱱᱠᱟ ᱞᱮᱠᱟ ᱦᱮᱸ ᱾
ᱦᱳᱭ ᱦᱳᱭ ᱾
ᱡᱮ ᱦᱳᱲᱳ ᱵᱚᱱ ᱨᱚᱦᱚᱭᱟ ᱥᱮ ᱪᱮᱫ ᱾
ᱟᱪᱪᱷᱟ ᱟᱯᱮ ᱦᱚᱸ ᱛᱟᱦᱚᱞᱮ ᱚᱱᱠᱟ ᱦᱩᱲᱩ ᱨᱚᱦᱚᱭ ᱠᱚᱫᱚ ᱛᱤᱱᱟᱹᱜ ᱥᱟᱺᱜᱤᱧ ᱠᱮᱜᱼᱟ ᱯᱮ?
ᱯᱟᱸᱻ ᱦᱳᱭ ᱜᱚᱢᱠᱮ ᱦᱮᱸ ᱟᱫᱚ ᱟᱞᱮ ᱫᱚ ᱦᱟᱸᱜ ᱠᱷᱟᱱ ᱦᱩᱲᱩ ᱨᱚᱦᱚᱭ ᱠᱚᱫᱚ ᱦᱟᱹᱜ ᱠᱷᱟᱱ ᱞᱮᱼᱼ ᱦᱮᱸ ᱮᱛᱚᱦᱚᱵ ᱜᱚᱫ ᱟᱠᱟᱫ ᱜᱮᱭᱟ ᱟᱫᱚᱼᱼ ᱨᱚᱦᱚᱭ ᱜᱚᱫ ᱠᱮᱫ ᱜᱮᱭᱟᱞᱮ ᱢᱤᱫ ᱥᱚᱯᱛᱟ ᱜᱟᱱ ᱟᱨ ᱟᱫᱚ ᱦᱟᱸᱜ-ᱟᱭ ᱛᱚ ᱨᱚᱦᱚᱲ ᱪᱮᱫᱛᱚ ᱨᱚᱦᱚᱭ ᱪᱟᱞᱟᱜ ᱠᱟᱱ ᱜᱮᱭᱟ ᱦᱮᱸ᱾ ᱟᱨ ᱫᱚᱢᱮ ᱡᱟᱹᱥᱛᱤ ᱫᱚ ᱦᱟᱹᱜ ᱠᱷᱟᱱ ᱟᱹᱣᱨᱤ ᱫᱟᱜᱟᱭ᱾ ᱦᱮᱸ ᱚᱱᱠᱟ ᱞᱮᱠᱟᱛᱮ ᱦᱟᱹᱜ ᱠᱷᱟᱱᱮ ᱮᱸᱜ ᱜᱷᱩᱴᱩ ᱠᱚ ᱨᱚᱦᱚᱭ ᱞᱮᱠᱟ ᱫᱚ ᱦᱟᱸᱜ ᱠᱷᱟᱱ ᱟᱹᱣᱨᱤ ᱫᱟᱜᱚᱜᱼᱟ ᱟᱞᱮ ᱥᱮᱱ ᱫᱚ᱾
ᱟᱪᱪᱷᱟ ᱟᱪᱪᱷᱟ ᱾
ᱟᱫᱚ ᱦᱟᱸᱜ ᱠᱷᱟᱱ ᱥᱮᱨᱢᱟ ᱡᱟᱹᱲᱤ ᱫᱟᱜ ᱮᱸᱜ ᱜᱮᱛᱚ ᱱᱤᱭᱟᱹ ᱥᱮᱨᱢᱟ ᱫᱚ ᱠᱷᱩᱵ ᱮᱠᱴᱟ ᱵᱟᱭ ᱫᱟᱜ ᱞᱮᱜᱼᱟ ᱱᱚᱜ ᱚᱭ ᱱᱚᱝᱠᱟᱭ ᱫᱟᱜ ᱮᱜᱼᱟ ᱢᱤ ᱫᱜᱷᱟᱤᱡ ᱮ ᱫᱟᱜ ᱮᱜᱼᱟ᱾ ᱟᱨ ᱱᱚᱝᱠᱟ ᱨᱤᱢᱤᱞ ᱠᱟᱛᱮᱫ ᱫᱚᱦᱚ ᱠᱟᱜ ᱠᱟᱱᱟᱭ ᱫᱟᱜ ᱫᱚ ᱵᱟᱭ ᱫᱟᱜ ᱵᱟᱲᱟᱭᱮᱜᱼᱟ᱾ ᱚ ᱟᱫᱚ ᱱᱚᱝᱠᱟ ᱵᱟᱭ ᱫᱟᱜ ᱞᱮᱠᱷᱟᱱᱼᱼ ᱠᱷᱟᱱ ᱪᱟᱥ ᱫᱚ ᱦᱟᱹᱜ ᱠᱟᱱ ᱥᱚᱢᱯᱩᱨᱱᱚ ᱫᱚ ᱚᱦᱚ ᱮᱸᱻ ᱵᱟᱝ ᱨᱟᱠᱟᱵ ᱠᱟᱱᱟ ᱟᱨᱠᱤ᱾
ᱟᱪᱪᱷᱟ ᱟᱪᱪᱷᱟ ᱛᱟᱦᱚᱞᱮ᱾ ᱜᱚᱢᱠᱮ ᱞᱟᱹᱭ ᱮᱫᱟᱞᱤᱧ ᱟᱯᱮ ᱫᱚ ᱱᱚ ᱱᱚᱝᱠᱟ ᱡᱩᱫᱤ ᱪᱟᱥ ᱠᱚ ᱵᱟᱝ ᱦᱩᱭᱩᱜ ᱛᱟᱦᱚᱞᱮ ᱚᱱᱠᱟ ᱪᱮᱫ ᱠᱚᱯᱮ ᱠᱟᱹᱢᱤ ᱵᱟᱲᱟᱭ ᱜᱮᱭᱟ?
ᱮᱸᱜᱻ ᱮᱸᱜ ᱮᱢᱱᱤ ᱱᱟᱜ-ᱠᱷᱟᱱ ᱪᱟᱥ ᱠᱚᱻ ᱛᱩᱞᱟᱹᱣ ᱵᱟᱲᱟ ᱞᱮᱱᱠᱷᱟᱱ ᱚᱱᱠᱟᱱᱟᱜ ᱟᱸ ᱠᱟᱹᱢᱤ ᱠᱚᱦᱚᱸ ᱢᱮᱱᱟᱜ ᱜᱮᱭᱟ ᱴᱩᱠ ᱴᱟᱠ ᱠᱟᱹᱢᱤ ᱠᱚ᱾ ᱟᱫᱚ ᱦᱟᱸᱜ ᱠᱷᱟᱱ ᱚᱠᱟ ᱥᱳᱢᱳᱭ ᱨᱮ ᱚᱠᱟ ᱠᱟᱹᱢᱤ ᱠᱚ ᱧᱟᱢᱚᱜᱼᱟ ᱚᱱᱟ ᱥᱳᱢᱳᱭ ᱨᱮ ᱚᱱᱟ ᱠᱚᱜᱮ ᱠᱟᱹᱢᱤ ᱦᱩᱭᱩᱜᱼᱟ, ᱢᱮᱱᱫᱚ ᱟᱞᱮ ᱥᱮᱱ ᱫᱚ ᱱᱚᱝᱠᱷᱟᱱ ᱮᱜ ᱱᱚᱜᱼᱚᱭ ᱟᱭᱢᱟ ᱠᱟᱹᱢᱤ ᱜᱮ ᱠᱷᱩᱞᱟᱹᱣ ᱟᱠᱟᱱᱟ, ᱚᱱᱠᱟ ᱦᱚᱲ ᱠᱚ ᱚᱲᱟᱜ ᱠᱚᱠᱚ ᱡᱩᱛ ᱵᱟᱲᱟᱭᱮᱫ ᱜᱮᱭᱟ᱾ ᱟᱨ ᱱᱤᱛᱚᱜ ᱦᱟᱸᱜ ᱠᱷᱟᱱ ᱤᱴᱟᱹ ᱨᱮᱱᱟᱜ ᱚᱲᱟᱜ ᱠᱚ ᱟᱨ ᱚᱱᱠᱟ ᱞᱮᱠᱟᱛᱮ, ᱮᱱᱠᱷᱟᱱ ᱚᱱᱟ ᱠᱟᱹᱢᱤ ᱠᱚᱦᱚᱸ ᱮᱱᱠᱷᱟᱱ ᱠᱷᱩᱞᱟᱹᱣ ᱟᱠᱟᱱ ᱜᱮᱭᱟ᱾ ᱟᱨ ᱱᱚᱝᱠᱟ ᱞᱮᱠᱟᱛᱮ ᱦᱟᱸᱜ ᱠᱷᱟᱱ ᱟᱨ ᱟᱞᱮ ᱥᱮᱱ ᱫᱚ ᱱᱚᱝᱠᱟ ᱵᱤᱨ ᱫᱤᱥᱚᱢ ᱟᱨᱠᱤ ᱮᱸ ᱟᱫᱚ ᱦᱟᱸᱜ ᱠᱷᱟᱱ ᱦᱚᱸᱜ ᱚᱝᱠᱟ ᱞᱮᱠᱟᱛᱮ ᱱᱟᱜ ᱠᱷᱟᱱ ᱞᱩᱢᱟᱹᱝ ᱠᱚᱠᱚ ᱦᱚᱸᱠᱚ ᱪᱟᱥ ᱵᱟᱲᱟᱭᱮᱫ ᱠᱚᱜᱮᱭᱟ, ᱟᱨ ᱚᱱᱟ ᱟ ᱵᱟᱠᱷᱨᱟ ᱦᱚᱲ ᱠᱚ ᱦᱚᱲ ᱠᱚᱦᱚᱸᱠᱚ ᱞᱟᱜᱟᱣ ᱵᱟᱲᱟᱜ ᱠᱟᱱ ᱜᱮᱭᱟ᱾ ᱟᱫᱚ ᱛᱟᱦᱚᱞᱮ ᱦᱚᱲ ᱠᱚᱦᱚᱸ ᱠᱚ ᱯᱟᱸᱡᱟ ᱵᱟᱲᱟᱭᱮᱫ ᱠᱚᱜᱮᱭᱟ᱾ ᱦᱟᱸ
ᱡᱟᱦᱟᱸ ᱪᱟᱥ ᱠᱟᱹᱢᱤᱢ ᱞᱟᱹᱭ ᱠᱮᱜ-ᱟ ᱱᱮᱛᱟᱨ ᱫᱚ ᱱᱦᱟᱜ-ᱚᱭ ᱡᱟᱦᱟᱸ ᱞᱮᱠᱟ ᱧᱮᱞᱚᱜ ᱠᱟᱱᱟ ᱱᱚᱝᱠᱟ ᱥᱳᱢᱚᱭ ᱨᱮᱦᱚᱸ ᱵᱟᱭ ᱫᱟᱜ ᱟᱵᱚᱱ ᱠᱟᱱᱟ᱾ ᱦᱮᱸ
ᱦᱩᱸ ᱦᱩᱸ ᱦᱩᱸ
ᱟᱨ ᱦᱚᱸ ᱚᱝᱠᱟ ᱥᱚᱢᱚᱭ ᱨᱮ ᱵᱟᱭ ᱫᱟᱜ ᱟᱵᱚᱱ ᱠᱷᱟᱱ ᱫᱚ ᱱᱦᱟᱜ ᱦᱩᱲᱳ ᱪᱟᱣᱞᱮ ᱠᱚᱦᱚᱸ ᱪᱤᱠᱟᱹ ᱛᱮᱵᱚᱱ ᱪᱟᱥᱟ
ᱦᱳᱭ ᱦᱳᱭ ᱦᱳᱭ ᱦᱟ ᱦᱩᱲᱩ ᱪᱟᱣᱞᱮ ᱠᱚᱦᱚᱸ ᱪᱤᱠᱟᱹ ᱛᱮᱵᱚᱱ ᱪᱟᱥᱟ ᱟᱫᱚ ᱱᱟᱜ ᱠᱷᱟᱱ ᱟᱵᱚ ᱫᱚ ᱠᱷᱟᱱ ᱪᱟᱥ ᱮᱸ ᱮᱸ ᱩᱯᱚᱨ ᱜᱮ ᱱᱤᱨᱵᱷᱚᱨ ᱛᱟᱵᱚᱱ ᱟᱨ ᱵᱟᱠᱷᱟᱱ ᱱᱚᱝᱠᱟ ᱡᱚᱫᱤ ᱪᱟᱥ ᱴᱷᱤᱠ ᱴᱷᱟᱠ ᱵᱟᱝ ᱦᱩᱭᱩᱜ-ᱟ ᱛᱟᱞᱦᱮ ᱡᱚᱢ ᱫᱚ ᱠᱟᱹᱴᱤᱡᱼᱼ ᱩᱸ ᱠᱚᱜᱮᱵᱚᱱ ᱚᱥᱩᱵᱤᱫᱟᱜ-ᱟ ᱟᱸ
ᱛᱚᱠᱷᱚᱱ ᱫᱚ ᱱᱟᱜ ᱦᱟᱱᱛᱮ ᱱᱟᱛᱮ ᱠᱟᱹᱢᱤ ᱠᱚ ᱪᱟᱞᱟᱣ ᱵᱟᱲᱟ ᱦᱩᱭᱩᱜ ᱛᱟᱵᱚᱱᱟ ᱦᱮᱸ᱾ ᱚᱱᱠᱟ ᱡᱟᱦᱟᱸᱭ ᱠᱚᱫᱚ ᱚᱝᱠᱟ ᱛᱳ ᱚᱲᱟᱜ ᱠᱚᱨᱮ ᱠᱟᱹᱢᱤ ᱠᱚ ᱧᱟᱢᱚᱜ ᱠᱷᱟᱡ ᱩᱝᱠᱩ ᱠᱚᱫᱚ ᱠᱟᱹᱢᱤ ᱵᱚᱱ ᱪᱟᱞᱟᱜ-ᱟ ᱟᱹᱛᱩ ᱚᱲᱟᱜ ᱠᱚᱨᱮᱜ ᱜᱮ ᱦᱩᱸ ᱡᱟᱦᱟᱸᱭ ᱠᱚ ᱚᱝᱠᱟ ᱵᱟᱵᱚᱱ ᱧᱟᱢᱟ ᱩᱱᱠᱩ ᱫᱚ ᱱᱦᱟᱜ ᱵᱟᱨᱦᱮ ᱠᱚᱨᱮ ᱯᱟᱭ ᱱᱟᱜ ᱠᱟ. ᱨᱠᱷᱟᱱᱟ ᱠᱳᱢᱯᱟᱱᱤ ᱦᱮᱸ ᱚᱱᱟ ᱮᱢᱟᱱ ᱠᱚᱨᱮ ᱪᱟᱞᱟᱣ ᱦᱟᱛᱮ ᱠᱟᱹᱣᱰᱤ ᱠᱚ ᱟᱨᱡᱟᱣ ᱦᱩᱭᱩᱜ ᱛᱟᱵᱚᱱᱟ
ᱟᱫᱚ ᱱᱚᱝᱠᱟ ᱞᱮᱠᱟ ᱛᱮᱸᱦᱟᱸᱜ ᱠᱟᱱᱟᱱ ᱠᱟᱹᱣᱰᱤ ᱢᱟ ᱮᱠᱫᱚᱢ ᱟᱹᱰᱤ ᱜᱮ ᱤᱱᱯᱚᱴᱮᱱᱟ᱾ ᱢᱮᱱᱫᱚ ᱦᱚᱸ ᱥᱟᱱᱟᱢᱟᱜ ᱨᱮᱜᱮ ᱧᱮᱞ ᱵᱤᱱ ᱯᱳᱭᱞᱳ ᱠᱷᱚᱱ ᱢᱩᱪᱟᱹᱫ ᱦᱟᱹᱵᱤᱡ ᱛᱮᱜᱮ ᱠᱟᱹᱣᱰᱤ ᱜᱮ ᱨᱚᱲᱟᱭ᱾ ᱟᱫᱚ ᱠᱟᱹᱣᱰᱤ ᱫᱚ ᱮᱠᱫᱚᱢ ᱠᱟᱹᱣᱰᱤ ᱯᱟᱸᱡᱟ ᱫᱚ ᱟᱹᱰᱤ ᱜᱮ ᱡᱚᱨᱩᱜᱤᱭᱟ ᱟᱫᱚ ᱦᱳᱭ ᱱᱚᱝᱠᱟ ᱞᱮᱠᱟᱛᱮ ᱟᱵᱤᱱ ᱵᱤᱱ ᱢᱮᱱ ᱠᱮᱫ ᱞᱮᱠᱟᱜᱮ ᱟᱫᱚ ᱱᱚᱝᱠᱟ ᱡᱩᱫᱤ ᱴᱷᱤᱠ ᱴᱷᱟᱠ ᱦᱟᱸᱜ ᱠᱷᱟᱱ ᱦᱩᱲᱩ ᱠᱚ ᱪᱟᱥ ᱵᱟ ᱵᱟᱝ ᱡᱩᱫᱤ ᱵᱟᱝ ᱦᱩᱭᱩᱜ ᱛᱟᱵᱚᱱᱟ ᱛᱟᱦᱞᱮ ᱱᱚᱝᱠᱟ ᱜᱮ ᱟᱫᱚ ᱡᱩᱫᱤ ᱚᱝᱠᱟᱱ ᱛᱩ ᱚᱲᱟᱜ ᱨᱮ ᱡᱚᱫᱤ ᱠᱟᱹᱢᱤ ᱧᱟ ᱟᱨᱢᱚᱜ ᱠᱷᱟᱱ ᱫᱚ ᱱᱟᱯᱟᱭ ᱠᱟᱛᱷᱟ ᱟᱨ ᱵᱟᱝᱠᱷᱟᱱ ᱫᱚ ᱚᱱᱠᱟ ᱜᱮ ᱮᱸ ᱚᱱᱠᱟᱜᱮ ᱵᱟᱭᱨᱮ ᱥᱮᱱ ᱠᱟᱹᱢᱤ ᱠᱚ ᱪᱟᱞᱟᱜ ᱦᱩᱭᱩᱜ ᱛᱟᱵᱚᱱᱟ ᱟᱫᱚ ᱦᱳᱭ ᱟᱫᱚ ᱱᱚᱝᱠᱟ ᱵᱟᱭᱨᱮ ᱨᱮᱢᱟ ᱠᱳᱢ ᱠᱟᱨᱠᱷᱟᱱᱟ ᱠᱚᱨᱮ ᱢᱟ ᱚᱝᱠᱱᱟᱜ ᱟᱭᱢᱟ ᱠᱟᱹᱢᱤᱜᱮ ᱢᱮᱱᱟᱜ-ᱟ ᱟᱫᱚ ᱴᱷᱤᱠ ᱴᱷᱟᱠ ᱠᱟᱹᱢᱤ ᱫᱟᱲᱮᱭᱟᱜ ᱠᱷᱟᱱᱜᱮ ᱟᱫᱚ ᱠᱟᱹᱣᱰᱤ ᱠᱚᱫᱚ ᱦᱩᱭᱩᱜ ᱜᱮᱭᱟ
ᱦᱩᱸ ᱦᱩᱸ
ᱟᱫᱚ ᱜᱚᱝᱠᱮ ᱢᱮᱱᱮᱜ-ᱟ ᱞᱤᱧ ᱛᱟᱦᱞᱮ ᱟᱯᱮᱥᱮᱱ ᱫᱚ ᱱᱚᱝᱠᱟ ᱵᱤᱨ ᱫᱤᱥᱚᱢ ᱥᱮᱸ ᱚᱠᱟ ᱞᱮᱠᱟ
ᱟᱞᱮ ᱱᱚᱛᱮ ᱢᱟ ᱱᱟᱜ ᱵᱩᱨᱩ ᱠᱚ ᱢᱮᱱᱟᱜ-ᱟ ᱦᱩᱸ ᱵᱤᱨ ᱫᱚ ᱚᱝᱠᱟ ᱥᱩᱨ ᱨᱮ ᱢᱤᱫᱴᱟᱝ ᱥᱟᱨ ᱡᱚᱢ ᱵᱤᱨ ᱢᱮᱱᱟᱜ-ᱟ ᱵᱟᱝ ᱢᱟᱨᱟᱝᱟ ᱡᱟᱹᱥᱛᱤ ᱫᱚ ᱦᱮᱸ ᱟᱫᱚ ᱟᱞᱮ ᱠᱚᱨᱮᱱ ᱫᱚ ᱱᱟᱜ ᱱᱚᱣᱟ ᱠᱚ ᱵᱤᱨ ᱠᱚᱨᱮ ᱚᱝᱠᱟ ᱠᱚ ᱜᱚᱦᱚᱲ ᱠᱚᱣᱟ ᱟᱨᱠᱤ ᱪᱟᱞᱟᱜ ᱟᱠᱚ ᱥᱟᱠᱟᱢ ᱦᱮᱡ ᱟᱹᱜᱩᱭᱟᱠᱚ ᱦᱮᱸ ᱚᱱᱟ ᱠᱚ ᱟᱹᱜᱩ ᱠᱟᱛᱮᱜ ᱚᱝᱠᱟ ᱯᱟᱛᱲᱟ ᱠᱚ ᱵᱮᱱᱟᱣᱟ ᱟᱨ ᱯᱟᱛᱲᱟ ᱵᱮᱱᱟᱣ ᱠᱟᱛᱮᱜ ᱚᱝᱠᱟ ᱨᱚᱜ ᱵᱟᱲᱟ ᱛᱮᱫ ᱦᱟᱜ ᱟᱠᱷᱨᱤᱧ ᱵᱟᱲᱟᱭᱟᱠᱚ ᱟᱨ ᱪᱮᱜ ᱦᱩᱸ ᱟᱨ ᱡᱟᱦᱟᱸ ᱵᱩᱨᱩ ᱞᱟᱹᱭᱟ ᱵᱩᱨᱩ ᱵᱚᱞᱛᱮ ᱫᱚ ᱚᱝᱠᱟ ᱡᱟᱦᱟᱸ ᱫᱚ ᱰᱩᱝᱨᱤ ᱠᱚ ᱞᱟᱹᱭ ᱜᱮᱫᱚ ᱦᱮᱸ᱾
ᱦᱮᱸ ᱦᱮᱸ ᱦᱮᱸ ᱦᱮᱸ
ᱱᱚᱜᱼᱚ ᱱᱚᱣᱟ ᱠᱚ ᱢᱮᱱᱟᱜ ᱜᱮᱭᱟ ᱟᱫᱚ ᱚᱱᱟ ᱠᱚᱨᱮ ᱫᱚ ᱪᱟᱞᱟᱣ ᱵᱟᱲᱟ ᱦᱩᱭᱩᱜ ᱜᱮᱭᱟ ᱫᱟᱬᱟᱱ ᱵᱷᱟᱜᱮ ᱵᱩᱡᱷᱟᱹᱜᱼᱟ ᱟᱨ ᱪᱮᱫ ᱚᱱᱠᱟ ᱛᱟᱨᱟᱥᱤᱧ ᱥᱮᱫ ᱦᱮᱸ ᱚᱸᱰᱮ ᱪᱟᱞᱟᱣ ᱛᱮ ᱢᱟᱱᱮ ᱵᱤᱨ ᱵᱩᱨᱩ ᱨᱮᱫᱚᱢ ᱵᱩᱡᱮᱫ ᱜᱮᱭᱟ ᱛᱚ ᱡᱮ ᱚᱱᱠᱟ ᱟᱭᱢᱟ ᱨᱚᱠᱚᱢ ᱪᱮᱸᱬᱮ ᱪᱩᱯᱲᱤ ᱨᱟᱜ-ᱟ ᱠᱚ᱾
ᱦᱩᱸᱻ
ᱱᱚᱣᱟ ᱥᱮ ᱚᱱᱟ ᱠᱟᱹᱴᱤᱡ ᱰᱩᱝᱨᱤᱢ ᱫᱮᱡ ᱞᱮᱱᱠᱷᱟᱡ ᱢᱟᱱᱮ ᱡᱚᱛᱚ ᱥᱮᱫ ᱮᱢ ᱧᱮᱞ ᱧᱟᱢᱟ ᱟᱨ ᱪᱮᱫ ᱦᱮᱸ ᱚᱱᱠᱟ ᱥᱟᱹᱜᱤᱧ ᱥᱮᱱᱟᱜ ᱟᱹᱛᱳ ᱚᱲᱟᱜ ᱠᱚ ᱚᱱᱟ ᱠᱚ ᱧᱮᱞᱚᱜ-ᱟ᱾
ᱦᱩᱸ᱾
ᱧᱮᱞ ᱡᱚᱝ ᱛᱚᱠᱷᱚᱱ ᱛᱟᱨᱟᱥᱤᱧ ᱥᱮ ᱚᱱᱠᱟ ᱫᱚ ᱵᱷᱟᱜᱮ ᱵᱩᱡᱷᱟᱹᱜ-ᱟ ᱟᱨ ᱪᱮᱫ᱾
ᱦᱳᱭ, ᱦᱳᱭ ᱡᱮᱢᱚᱱ ᱵᱤᱱ ᱢᱮᱱ ᱠᱮᱫ ᱞᱮᱠᱟ ᱦᱳᱭ ᱛᱟᱨᱟᱥᱤᱧ ᱵᱮᱲᱟ ᱛᱟᱨᱟᱥᱤᱧ ᱵᱮᱲᱟ ᱚᱠᱛᱚ ᱫᱚ ᱦᱟᱸᱜ ᱠᱷᱟᱱ ᱢᱚᱱᱮ ᱜᱮ ᱠᱟᱹᱢᱤ ᱞᱟᱸᱜᱟ ᱟᱫᱚ ᱟᱨ ᱢᱚᱱᱮ ᱠᱚᱦᱚᱸ ᱯᱷᱮᱨᱮᱥ ᱵᱟᱝ ᱛᱟᱦᱮᱱᱟ᱾ ᱱᱟᱥᱮᱱᱟᱜ ᱚᱠᱛᱚ ᱦᱚᱭ ᱛᱚ ᱡᱩᱫᱤ ᱱᱚᱝᱠᱟ ᱫᱟᱲᱟᱱ ᱠᱚᱵᱤᱱ ᱪᱟᱞᱟᱜ-ᱟ ᱟᱨ ᱵᱤᱨ ᱵᱩᱨᱩ ᱫᱟᱨᱤ ᱠᱚ ᱱᱟᱹᱲᱤᱜ ᱡᱚᱠᱷᱚᱱ᱾ ᱵᱤᱱ ᱪᱟᱞᱟᱜ-ᱟ ᱾ᱠᱟᱹᱴᱤᱡ ᱦᱳᱭ ᱪᱮᱸᱬᱮ ᱪᱩᱯᱲᱤ ᱠᱚ ᱡᱚᱠᱷᱚᱱ ᱠᱚ ᱨᱟᱜ-ᱟ ᱠᱟᱹᱴᱤᱡ ᱟᱹᱵᱤᱱᱟᱜ ᱦᱚᱸ ᱠᱟᱹᱴᱤᱡ ᱵᱷᱟᱜᱤ ᱵᱤᱱ ᱵᱩᱡᱷᱟᱜ-ᱟ ᱴᱷᱤᱠ ᱦᱮᱸ᱾
ᱟᱨ ᱱᱟᱦᱟᱜ ᱦᱚᱸᱜ-ᱚᱭ ᱡᱟᱦᱟ ᱞᱮᱠᱟ ᱚᱱᱠᱟ ᱯᱷᱩᱴᱵᱚᱞ ᱠᱷᱮᱞ ᱢᱮᱱᱟᱜ-ᱟ ᱦᱮᱸ᱾ ᱢᱟᱱᱮ ᱠᱚ ᱟᱨ ᱛᱚᱠᱷᱚᱱ ᱛᱟᱨᱟᱥᱤᱧ ᱠᱷᱮᱞ ᱟᱨᱚ ᱵᱷᱟᱜᱮ ᱵᱩᱡᱷᱟᱹᱜ-ᱟ ᱦᱮᱸ ᱡᱟᱦᱟ ᱟᱢᱟᱜ ᱢᱚᱱᱮᱨᱮ ᱱᱟᱦᱟᱜ ᱢᱚᱱᱮ ᱠᱚ ᱵᱟᱹᱲᱤᱡ ᱢᱮᱱᱟᱜ ᱛᱟᱢᱟ ᱥᱮ ᱪᱮᱫ ᱱᱟᱜ ᱥᱮᱛᱟᱜ ᱠᱷᱚᱱ ᱥᱮ ᱡᱟᱦᱟᱱᱟᱜ ᱠᱟᱹᱢᱤ ᱠᱮᱜᱟᱢ ᱪᱮᱫ ᱛᱚᱠᱷᱚᱱ ᱫᱚ ᱱᱟᱦᱟᱜ ᱚᱱᱮ ᱜᱟᱛᱮ ᱥᱟᱶᱛᱮᱢ ᱠᱷᱮᱞᱟ ᱛᱚ ᱦᱮᱸ᱾ ᱛᱚᱠᱷᱚᱱ ᱫᱚ ᱟᱢ ᱚᱱᱟ ᱥᱟᱱᱟᱢᱟᱜ ᱪᱤᱱᱛᱟᱹ ᱵᱷᱟᱵᱱᱟ ᱡᱟᱦᱟ ᱢᱚᱱᱮᱨᱮ ᱛᱟᱦᱮᱱ ᱛᱟᱢᱟ ᱥᱟᱱᱟᱢ ᱟᱜ ᱮᱢ ᱛᱚᱠᱷᱚᱱ ᱤᱱᱟᱹ ᱜᱷᱟᱹᱲᱤᱡ ᱞᱟᱹᱜᱤᱫ ᱫᱚᱢ ᱦᱤᱲᱤᱧ ᱠᱮᱜ-ᱟ ᱟᱨ ᱪᱮᱫ ᱦᱮᱸ᱾
ᱦᱳᱭ, ᱦᱳᱭ ᱡᱚᱛᱠᱷᱚᱱ, ᱡᱚᱛᱠᱷᱚᱱ ᱰᱟᱹᱦᱤᱨᱮᱢ ᱛᱟᱦᱮᱱᱟ ᱩᱱᱠᱷᱚᱱ ᱫᱚᱢ ᱮᱠᱫᱚᱢ ᱦᱮᱸ ᱢᱚᱱᱮ ᱫᱚ ᱦᱟᱸᱜ ᱠᱷᱟᱱ ᱵᱚᱞ ᱨᱮᱜᱮ ᱛᱟᱦᱮᱱᱟ᱾ ᱦᱮᱸ ᱩᱱᱠᱷᱚᱱ ᱫᱚ ᱦᱟᱸᱜ ᱠᱷᱟᱱ ᱡᱟᱦᱟ ᱱᱟᱜ ᱫᱚᱢ ᱦᱤᱲᱤᱧ ᱦᱟᱛᱟᱲ ᱠᱟᱜ-ᱟ᱾ ᱢᱚᱱᱮ ᱫᱚ ᱚᱱᱟ ᱵᱚᱞ ᱨᱮᱜᱮ ᱛᱟᱦᱮᱱᱟ ᱦᱳᱭ, ᱦᱳᱭ ᱴᱷᱤᱠ, ᱴᱷᱤᱠ ᱦᱮᱸ᱾
ᱚᱱᱠᱟ ᱛᱟᱨᱟᱥᱤᱧ ᱥᱮᱫ ᱫᱚ ᱚᱱᱠᱟ ᱵᱚᱞ ᱠᱚ ᱵᱟᱝ ᱠᱷᱮᱞ ᱨᱮᱦᱚᱸ ᱦᱟᱸᱜ ᱚᱱᱠᱟ ᱫᱟᱲᱟ ᱵᱟᱲᱟᱭ ᱨᱮᱦᱚᱸ ᱵᱷᱟᱜᱮ ᱫᱚᱢ ᱵᱩᱡᱷᱟᱹᱜ ᱜᱮ ᱚᱱᱠᱟ᱾ ᱡᱟᱦᱟ ᱥᱮᱫ ᱵᱤᱨ ᱵᱩᱨᱩ ᱨᱮ ᱥᱮ ᱡᱟᱭᱦᱳᱠ
ᱦᱩᱸ, ᱦᱩ, ᱸ ᱦᱩᱸ, ᱦᱩᱸ ᱴᱷᱤᱠ, ᱴᱷᱤᱠ᱾ ᱟᱫᱚ ᱜᱚᱝᱠᱮ ᱢᱮᱱᱮᱜ ᱟᱞᱤᱧ ᱛᱟᱦᱞᱮ ᱦᱮᱸ ᱱᱚᱝᱠᱟ ᱟᱯᱮ ᱥᱮᱱ ᱯᱷᱩᱴᱵᱚᱞ ᱠᱷᱮᱞ ᱠᱚ ᱢᱟ ᱦᱳᱭᱳᱜ ᱠᱟᱱ ᱜᱮ᱾ ᱠᱷᱮᱞᱮᱫ ᱜᱮᱭᱟ ᱵᱤᱱ ᱟᱫᱚ ᱱᱚᱝᱠᱟ ᱞᱮᱠᱟᱛᱮ ᱡᱟᱦᱟ ᱨᱮ ᱚᱱᱠᱟ ᱠᱷᱮᱞ ᱠᱚ ᱱᱮᱛᱟᱨ ᱫᱚ ᱱᱚᱝᱠᱟ ᱵᱟᱠᱚ ᱫᱚᱦᱚᱭ ᱮᱜᱟ
ᱦᱮᱸ ᱟᱞᱮ ᱥᱮᱫ ᱫᱚ ᱦᱟᱸᱜ ᱚᱱᱠᱟ ᱞᱮᱠᱟ ᱫᱚ ᱠᱷᱮᱞ ᱫᱚ ᱵᱟᱝ ᱦᱳᱭᱳᱜᱼᱟ ᱦᱮᱸ᱾
ᱟᱪᱪᱷᱟ, ᱟᱪᱪᱷᱟ᱾
ᱥᱚᱝ ᱤᱧ ᱫᱚ ᱱᱟᱹᱜ ᱤᱧ ᱦᱚᱸᱧ ᱠᱷᱮᱞ ᱜᱮᱭᱟ ᱱᱟᱹᱜ ᱚᱱᱟ ᱚᱱᱠᱟ ᱢᱚᱱᱮ ᱠᱚ ᱵᱷᱟᱜᱮ ᱛᱟᱦᱮᱱ ᱢᱟ ᱦᱚᱜ-ᱚ ᱱᱚᱝᱠᱟ ᱞᱟᱹᱜᱤᱫ ᱠᱷᱮᱞ ᱜᱮᱭᱟ ᱤᱧ ᱫᱚ᱾ ᱦᱮᱸ ᱟᱨ ᱡᱟᱦᱟᱭ ᱟᱞᱮ ᱟᱹᱛᱩ ᱠᱚᱨᱮᱱ ᱚᱱᱠᱟ ᱠᱚᱲᱟ ᱠᱚ ᱢᱮᱱᱟᱜ ᱠᱚᱣᱟ ᱩᱱᱠᱩ ᱫᱚ ᱪᱟᱞᱟᱜ ᱜᱮᱭᱟ ᱠᱚ ᱠᱷᱮᱞ ᱡᱟᱦᱟ ᱠᱚᱨᱮ ᱦᱩᱭᱩᱜ-ᱟ ᱦᱮᱸ᱾ ᱥᱮ ᱦᱚᱦᱚ ᱟᱠᱚ ᱜᱮᱭᱟ ᱠᱚ ᱦᱮᱸ᱾
ᱦᱩᱸ, ᱦᱩᱸ, ᱦᱩᱸ᱾
ᱟᱪᱪᱷᱟ ᱛᱟᱦᱚᱞᱮ ᱟᱢᱫᱚ ᱚᱝᱠᱟ ᱚᱝᱠᱟ ᱵᱚᱞ ᱠᱚᱫᱚ ᱠᱷᱮᱞ ᱵᱟᱲᱟᱭ ᱜᱮᱭᱟᱢ ᱥᱮ ᱵᱟᱝ?
ᱮ ᱦᱳᱭ ᱜᱚᱝᱠᱮ ᱟᱫᱚ ᱟᱹᱞᱤᱧ ᱦᱚᱸ ᱱᱟᱜ ᱠᱷᱟᱱ ᱦᱮᱸ ᱵᱚᱨᱛᱚᱢᱟᱱ ᱨᱮᱫᱚ ᱱᱟᱸᱜ ᱠᱷᱟᱱ ᱵᱟᱝ ᱞᱤᱧ ᱠᱷᱮᱞᱳᱜ ᱠᱟᱱᱟ ᱮᱸ ᱮᱠᱟᱞ ᱜᱮ᱾ ᱟᱫᱚ ᱦᱟᱸᱜ ᱠᱷᱟᱱ ᱮ ᱱᱚᱝᱠᱟ ᱞᱮᱠᱟ ᱛᱮ ᱟᱠᱷᱟᱱ ᱥᱚᱢᱚᱭ ᱜᱮ ᱱᱚᱝᱠᱟ ᱱᱟᱭ, ᱟᱫᱚ ᱟᱞᱤᱧ ᱦᱚᱸᱜ ᱱᱚᱸᱜᱼᱠᱷᱚᱱ ᱡᱚᱠᱷᱚᱱ ᱯᱟᱲᱦᱟᱜ ᱚᱠᱛᱚ ᱫᱚ ᱟᱫᱚ ᱢᱮᱱ ᱫᱚ ᱩᱱ ᱥᱳᱢᱳᱭ ᱦᱚᱸ ᱟᱸᱞᱤᱧ ᱦᱟᱸᱜ ᱠᱷᱟᱱ ᱯᱷᱩᱴᱵᱚ ᱯᱷᱩᱴᱵᱚᱞ ᱠᱚᱫᱚ ᱞᱤᱧ ᱠᱷᱮᱞ ᱵᱟᱲᱟᱣ ᱠᱟᱫ ᱜᱮᱭᱟ ᱟᱫᱚ ᱱᱚᱝᱠᱟ ᱞᱮᱠᱟ ᱛᱮ ᱟᱠᱷᱟᱱ ᱮᱸ ᱦᱳᱭ ᱟᱭᱢᱟ ᱡᱟᱭᱜᱟ ᱚᱝᱠᱟ ᱜᱮ ᱯᱷᱩᱴᱵᱚᱞ ᱠᱷᱮᱞ ᱵᱟᱲᱟ ᱦᱩᱭ ᱠᱟᱱ ᱜᱮᱭᱟ᱾ ᱦᱮᱸ ᱦᱳᱭ ᱟᱫᱚ ᱦᱳᱭ ᱢᱤᱫ ᱴᱟᱭᱤᱢ ᱜᱮ ᱟᱸᱜ ᱠᱷᱟᱱ ᱟᱵᱚ ᱥᱚᱵᱽᱫᱚ ᱱᱟᱸᱜ ᱠᱷᱟᱱ ᱠᱷᱩᱵ ᱮᱠᱴᱟ ᱦᱟᱸᱜ ᱠᱷᱟᱱ ᱠᱤᱥᱟᱬ ᱚᱲᱟᱜ ᱨᱮᱱ ᱜᱤᱫᱽᱨᱟᱹ ᱢᱟ ᱵᱟᱝ ᱠᱟᱱᱟ ᱵᱚᱱ, ᱠᱷᱩᱵ ᱮᱠᱴᱟ ᱫᱚ ᱟᱫᱚ ᱦᱟᱸᱜ ᱠᱷᱟᱱ ᱮᱸ ᱯᱷᱟᱠᱟ ᱥᱚᱢᱚᱭ ᱫᱚ ᱩᱱ ᱩᱱ ᱴᱟᱭᱤᱢ ᱜᱮ ᱧᱟᱢ ᱞᱮᱱᱟ ᱮ ᱡᱚᱠᱷᱚᱱ ᱫᱚ ᱚᱞᱚᱜ ᱯᱟᱲᱦᱟᱜ ᱦᱩᱭᱩᱜ ᱠᱟᱱ ᱛᱟᱦᱮᱸᱫ᱾ ᱟᱫᱚ ᱚᱱᱟ ᱚᱠᱛᱚ ᱜᱮ ᱮᱸ ᱠᱷᱮᱞ ᱠᱚᱨᱮ ᱱᱟᱜ ᱮᱜ ᱮᱱᱟᱨᱡᱤ ᱠᱚᱦᱚᱸ ᱛᱟᱦᱮᱸ ᱠᱟᱱᱟ᱾ ᱟᱨ ᱦᱳᱭ ᱟᱨ ᱮᱱᱟᱨᱡᱤ ᱵᱟᱝ ᱛᱟᱦᱮᱸ ᱞᱮᱱᱠᱷᱟᱱ ᱚᱱᱟ ᱠᱚᱫᱚ ᱵᱟᱝ ᱦᱩᱭᱩᱜ-ᱟ᱾ ᱟᱫᱚ ᱱᱤᱛᱩᱜ ᱫᱚ ᱱᱟᱸᱜ ᱠᱷᱟᱱ ᱚᱱᱠᱟ ᱞᱮᱠᱟ ᱛᱮᱢᱟ ᱱᱤᱛᱩᱜ ᱫᱚ ᱦᱟᱸᱜ ᱠᱷᱟᱱ ᱮ‌ᱸ ᱚᱲᱟᱜ ᱥᱚᱝᱥᱟᱨ ᱠᱚ ᱢᱮᱱᱟᱜᱼᱟ ᱚᱱᱠᱟ ᱞᱮᱠᱟ‌ ᱛᱮᱫᱚ ᱟᱫᱚ ᱱᱤᱛᱩᱜ ᱫᱚ ᱚᱱᱟ ᱠᱚᱫᱚ ᱟᱠᱷᱟᱱ ᱚᱱᱟ ᱵᱟᱠᱷᱨᱟ ᱫᱚ ᱥᱚᱢᱚᱭ ᱠᱚᱫᱚ ᱵᱟᱝ ᱩᱸᱰᱩᱝᱚᱜ ᱠᱟᱱᱟ ᱱᱤᱛᱩᱜ ᱫᱚ ᱦᱟᱸᱜᱠᱷᱟᱱ ᱮ ᱟᱜ ᱦᱳᱭ ᱟᱫᱚ ᱱᱚᱝᱠᱟ ᱜᱮ ᱦᱮᱸ ᱵᱚᱭᱚᱥ ᱠᱚ ᱡᱩᱫᱤ ᱵᱚᱭᱮᱥ ᱠᱚ ᱪᱟᱞᱟᱣ ᱤᱫᱤᱜᱼᱟ, ᱟᱫᱚ ᱦᱳᱭ ᱩᱱ ᱢᱤᱫ ᱢᱤᱫᱴᱮᱱ ᱵᱚᱭᱮᱥ ᱨᱮ ᱢᱤᱫ ᱢᱤᱫ ᱨᱚᱠᱚᱢ ᱜᱮ ᱦᱩᱭᱩᱜᱼᱟ ᱫᱚ
ᱦᱮᱸ ᱱᱚᱣᱟ ᱦᱚᱸ ᱡᱚᱛᱷᱟᱛ ᱠᱟᱛᱷᱟ ᱵᱮᱱ ᱞᱟᱹᱭ ᱠᱮᱜᱼᱟ᱾
ᱦᱩᱸ ᱦᱩᱸ ᱦᱩᱸ᱾
ᱡᱮ ᱱᱟᱦᱟᱸᱜ ᱱᱚᱸᱜᱼᱚᱭ ᱱᱤᱛᱚᱜ ᱫᱚ ᱥᱚᱝᱥᱟ ᱦᱮᱸ ᱚᱱᱟ ᱦᱚᱸ ᱠᱟᱱ ᱜᱮᱭᱟ ᱱᱟᱸᱜ ᱚᱸᱭ ᱵᱚᱞ ᱠᱚᱢ ᱠᱷᱮᱞᱟ ᱱᱟᱦᱟᱸᱜ ᱚᱱᱟ ᱫᱚ ᱜᱟᱛᱮ ᱠᱚ ᱟᱛᱮᱜ ᱜᱮᱛᱚ ᱦᱮᱸ, ᱟᱨ ᱚᱱᱠᱟᱱ ᱱᱤᱛᱚᱜ ᱫᱚ ᱦᱩᱸ, ᱦᱮᱸ᱾ ᱟᱫᱚᱧ ᱞᱟᱹᱭ ‌ᱫᱟ ᱱᱤᱛᱚᱜ ᱫᱚ ᱱᱟᱦᱟᱸᱜ ᱱᱚᱸᱜᱼᱚᱸᱭ ᱡᱷᱚᱛᱚ ᱦᱚᱲ ᱜᱮ ᱱᱟᱦᱟᱸᱜ ᱟᱫᱚ ᱟᱫᱚ ᱦᱟᱨᱟ ᱞᱮᱱᱠᱷᱟᱡ ᱥᱮ ᱟᱫᱚ ᱛᱚᱠᱷᱚᱱ ᱫᱚ ᱩᱸᱜ ᱡᱟᱨ ᱡᱮᱢᱚᱱ ᱠᱟᱹᱢᱤ ᱠᱚᱵᱚᱱ ᱧᱮᱞᱟ ᱦᱮᱸ ᱚᱠᱚᱭ ᱫᱚ ᱱᱟᱸᱜ ᱚᱠᱚᱭ ᱫᱚ ᱛᱚ ᱪᱟᱹᱠᱨᱤ ᱠᱟᱱᱟᱭ ᱚᱠᱚᱭ ᱫᱚ ᱯᱟᱲᱦᱟᱜ ᱠᱟᱱ ᱜᱮᱭᱟᱭ ᱦᱮᱸ ᱥᱮ ᱚᱠᱚᱭ ᱫᱚ ᱵᱟᱨᱦᱮ ᱠᱟᱹᱢᱤ ᱪᱟᱞᱟᱣ ᱱᱟᱭ ᱦᱮᱸ᱾
ᱦᱩᱸ ᱦᱩᱸ᱾
ᱦᱚᱸ ᱱᱚ